ᱦᱮᱸ ᱜᱚᱢᱠᱮ ᱡᱚᱦᱟᱨ ᱜᱮ
ᱦᱮ ᱜᱚᱢᱠᱮ ᱦᱮᱸ ᱢᱮ ᱡᱚᱦᱟᱨ ᱜᱮ ᱟᱫᱚ ᱦᱟᱸᱜ ᱚᱠᱛᱚ ᱠᱚᱫᱚ ᱚᱱᱮ ᱚᱱᱠᱟᱜᱮ ᱟᱹᱰᱤ ᱟᱴᱠᱟ ᱜᱮ ᱯᱚᱞᱚᱢ ᱤᱫᱤᱜ ᱠᱟᱱᱟ
ᱦᱮᱸ ᱛᱚ ᱜᱚᱢᱠᱮ ᱚᱠᱛᱚ ᱠᱚᱫᱚ ᱯᱚᱞᱚᱢ ᱤᱫᱤᱜ ᱠᱟᱱ ᱜᱮᱭᱟ ᱛᱚ ᱟᱫᱚ ᱵᱟᱝ ᱜᱮ ᱛᱟᱹᱸᱜᱤ ᱵᱚᱱ ᱫᱚᱭ
ᱦᱳᱭ ᱦᱳᱭ ᱟᱫᱚ ᱜᱚᱢᱠᱮ ᱛᱟᱦᱚᱞᱮ ᱟᱢ ᱫᱚ ᱱᱚᱣᱟ ᱱᱚᱣᱟᱴᱟᱜ ᱡᱟᱦᱟᱸ ᱱᱚᱜ ᱚᱭ ᱠᱟᱹᱢᱤ ᱵᱚᱱ ᱠᱚᱨᱟᱣᱮᱫᱼᱟ ᱚᱱᱟ ᱨᱮ ᱟᱢ ᱫᱚ ᱛᱤᱥ ᱠᱚᱛᱮ ᱦᱟᱸᱜ ᱮᱢ ᱥᱮᱞᱮᱫ ᱟᱠᱟᱱᱟ
ᱜᱚᱢᱠᱮ ᱥᱮᱞᱮᱫ ᱢᱟ ᱞᱟᱦᱟ ᱧᱚᱜ ᱛᱤᱜᱤᱧ ᱥᱮᱞᱮᱫ ᱟᱠᱟᱱ ᱟᱫᱚ ᱮᱱᱠᱷᱟᱱ ᱟᱫᱚ ᱱᱤᱡᱮᱨᱟᱜ ᱠᱟᱹᱢᱤ ᱵᱟᱲᱟᱛᱮ ᱠᱷᱟᱱᱡ ᱩᱱᱤᱭᱟᱜ ᱯᱷᱳᱱ ᱮ ᱯᱷᱨᱮᱱᱰ ᱡᱟᱦᱟᱸ ᱴᱟᱠᱥ ᱢᱮᱱᱟᱜ ᱛᱟᱵᱚᱱᱟ ᱚᱱᱟ ᱫᱚ ᱵᱟᱝ ᱜᱤ ᱯᱮᱨᱮᱡ ᱟᱠᱟᱜᱼᱟ
ᱚ ᱟᱫᱚ ᱢᱟᱱᱮ ᱛᱤᱱᱟᱹᱜ ᱜᱟᱱ ᱵᱟᱹᱠᱤ ᱢᱮᱱᱟᱜ ᱛᱮ
ᱜᱚᱢᱠᱮ ᱵᱟᱹᱠᱤ ᱫᱚ ᱦᱮᱱᱟᱜᱼᱟ ᱮᱠᱟᱞ ᱜᱮ ᱵᱟᱹᱠᱤ ᱦᱮᱱᱟᱜᱼᱟ ᱯᱩᱨᱟᱹ ᱜᱮ ᱵᱟᱹᱠᱤ ᱦᱮᱱᱟᱜᱼᱟ ᱟᱫᱚ ᱚᱱᱟ ᱯᱚᱨᱮ ᱦᱚᱸ ᱦᱟᱸᱜ ᱴᱨᱟᱱᱥᱠᱨᱤᱯᱥᱮᱱ ᱫᱚ ᱧᱟᱢᱟᱠᱟᱱᱟ ᱚᱱᱟ ᱫᱚ ᱢᱤᱫ ᱵᱟᱨ ᱠᱚᱨᱟᱣ ᱦᱩᱭᱟᱠᱟᱱᱟ ᱟᱫᱚ ᱯᱷᱳᱱᱮ ᱯᱷᱨᱮᱱᱴᱟᱜ ᱫᱚ ᱦᱟᱸᱜ ᱵᱟᱹᱠᱤ ᱦᱮᱱᱟᱜᱼᱟ
ᱚ ᱟᱫᱚ ᱱᱚᱣᱟ ᱢᱟᱱᱮ ᱯᱷᱳᱱᱮ ᱯᱷᱨᱮᱱ ᱚᱱᱟ ᱵᱟᱝ ᱯᱩᱨᱟᱹ ᱚᱱᱟᱴᱟᱠᱥ ᱵᱟᱝ ᱯᱩᱨᱟᱹᱣ ᱛᱮᱜᱮ ᱦᱟᱱᱟ ᱫᱚ ᱜᱟᱱᱚᱜ ᱠᱟᱱᱟ ᱪᱮᱫ ᱞᱮᱠᱟ
ᱟᱫᱚ ᱜᱚᱝᱠᱮ ᱦᱟᱸᱜ ᱟᱹᱞᱤᱧ ᱦᱚᱸ ᱩᱱᱟᱹᱜ ᱴᱟ ᱫᱚ ᱵᱟᱹᱞᱤᱧ ᱞᱟᱹᱭ ᱫᱟᱲᱮᱜ ᱠᱟᱱᱟ ᱛᱚᱵᱮ ᱟᱹᱞᱤᱧ ᱴᱷᱮᱡ ᱫᱚ ᱦᱮᱡ ᱟᱠᱟᱱᱟ ᱟᱫᱚ ᱢᱤᱫ ᱵᱟᱨ ᱫᱷᱟᱳ ᱫᱚᱞᱤᱧ ᱥᱟᱵᱢᱤᱴ ᱟᱠᱟᱫ ᱜᱮᱭᱟ ᱥᱟᱵᱢᱤᱴ ᱫᱚ ᱥᱟᱵᱢᱤᱴ ᱟᱠᱟᱱᱟ
ᱛ ᱟᱫᱚ ᱱᱚᱝᱠᱟ ᱛᱟᱦᱚᱞᱮ ᱱᱚᱝᱠᱟ ᱦᱮᱸ ᱤᱭᱟᱹ ᱢᱟᱱᱮ ᱠᱟᱹᱣᱰᱤ ᱠᱚᱫᱚ ᱧᱟᱢᱚᱜ ᱠᱟᱱ ᱜᱮᱭᱟ
ᱵᱟᱝ ᱜᱚᱝᱠᱮ ᱠᱟᱹᱣᱰᱤ ᱫᱚ ᱵᱟᱝ ᱧᱟᱢᱚᱜ ᱠᱟᱱᱟ ᱟᱨᱡᱟᱣ ᱫᱚ ᱵᱟᱝ ᱧᱟᱢᱚᱜ ᱠᱟᱱᱟ ᱦᱟᱸᱜ ᱟᱫᱚ ᱟᱹᱞᱤᱧ ᱫᱚᱞᱤᱧ ᱢᱚᱱᱮᱭᱮᱼᱟ ᱯᱟᱞᱮ ᱚᱱᱮ ᱯᱷᱳᱱ ᱮ ᱯᱷᱨᱮᱱᱰ ᱟᱴᱚᱜ ᱦᱮᱱᱟᱜ ᱛᱮᱜᱮ ᱵᱟᱝ ᱦᱩᱭᱩᱜ ᱠᱟᱱᱟ ᱟᱫᱚ ᱢᱤᱫ ᱨᱮ ᱰᱚᱜᱚᱨ ᱧᱟᱢᱮᱱᱟ ᱡᱮ ᱦᱚ ᱱᱤᱝᱠᱟ ᱛᱮᱜᱮ ᱵᱟᱭ ᱧᱟᱢᱚᱜ ᱠᱟᱱᱟ ᱠᱷᱟᱱ ᱟᱫᱞᱤᱧ ᱞᱟᱹᱭᱮᱼᱟ ᱛᱟᱦᱚᱞᱮ ᱯᱩᱨᱟᱹᱣ ᱠᱟᱜ ᱜᱮᱞᱤᱧ ᱱᱚᱣᱟ ᱦᱚᱸ
ᱦᱳᱭ ᱦᱳᱭ ᱟᱫᱚ ᱱᱚᱣᱟ ᱠᱟᱹᱢᱤ ᱦᱚᱸᱠᱚ ᱞᱟᱹᱭ ᱮᱫᱟ ᱥᱮ ᱪᱮᱫ ᱟᱨ ᱵᱮᱥᱤ ᱡᱟᱹᱥᱛᱤ ᱫᱤᱱ ᱫᱚ ᱵᱟᱹᱱᱩᱜ ᱟᱠᱟᱫᱟ
ᱞᱟᱹᱭ ᱢᱟᱠᱚ ᱞᱟᱹᱭᱮᱜᱼᱟ ᱟᱫᱚ ᱦᱟᱸᱜ ᱛᱤᱱᱟᱹᱜ ᱴᱟ ᱩᱱᱟᱹᱜ ᱫᱚ ᱠᱷᱚᱵᱚᱨ ᱵᱟᱱᱩᱛᱚ ᱞᱟᱹᱭ ᱠᱟᱛᱷᱟ ᱞᱮᱠᱟ ᱫᱚ ᱵᱩᱡᱟᱹᱜ ᱠᱟᱱᱟ ᱡᱮ ᱡᱟᱹᱥᱛᱤ ᱫᱤᱱ ᱫᱚ ᱵᱟᱹᱱᱩᱜᱼᱟ
ᱦᱳᱭ ᱟᱫᱚ ᱱᱚᱣᱟ ᱠᱟᱹᱢᱤ ᱨᱮᱛᱚ ᱟᱹᱰᱤ ᱱᱟᱯᱟᱭ ᱠᱟᱹᱢᱤᱜᱤ ᱢᱤᱫᱴᱮᱱ ᱟᱨᱠᱤ ᱟᱵᱩ ᱥᱩᱡᱳᱜ ᱥᱩᱵᱤᱛᱟ ᱠᱚ ᱮᱢ ᱟᱠᱟᱫ ᱵᱚᱱᱟ
ᱦᱮᱸ ᱟᱫᱚ ᱜᱚᱢᱠᱮ ᱟᱹᱞᱤᱧᱟᱜᱞᱤᱧ ᱦᱟᱸᱜ ᱯᱷᱳᱱ ᱛᱮᱜᱮ ᱵᱟᱲᱟᱭ ᱛᱮᱱᱟᱜ ᱡᱟᱦᱟᱸᱜ ᱱᱚᱼᱚᱭ ᱯᱷᱳᱱ ᱮ ᱯᱷᱨᱮᱱᱰ ᱟᱵᱚ ᱦᱮᱱᱟᱜ ᱛᱟᱵᱚᱱ ᱫᱚ ᱴᱟᱠᱥᱠ
ᱦᱳᱭ
ᱚᱱᱟ ᱫᱚ ᱜᱚᱝᱠᱮ ᱟᱹᱵᱤᱱ ᱦᱚᱸᱜᱼᱚᱭ ᱟᱹᱞᱤᱧ ᱵᱤᱱᱳᱱ ᱯᱷᱳᱱᱟᱜ ᱞᱤᱧᱟᱹ ᱚᱱᱟ ᱛᱮᱜᱤ ᱟᱹᱞᱤᱧᱟᱜ ᱴᱟᱠᱥ ᱯᱮᱨᱮᱡᱚᱜᱼᱟ ᱥᱮ ᱟᱹᱞᱤᱧ ᱯᱷᱳᱱ ᱞᱟᱜᱟᱣ ᱟᱹᱞᱤᱧᱟᱹ
ᱚ ᱟᱫᱚ ᱴᱟᱠᱥ ᱨᱮ ᱡᱟᱦᱟᱸ ᱢᱮᱱᱟᱜᱼᱟ ᱚᱱᱟ ᱫᱚ ᱵᱟᱝ ᱯᱮᱨᱮᱡᱚᱜ ᱨᱮᱦᱚᱸ ᱡᱟᱦᱟᱸ ᱢᱟᱱᱮ ᱱᱚᱣᱟ ᱨᱮᱱᱟᱜ ᱡᱟᱦᱟᱸ ᱢᱩᱞ ᱟᱨᱠᱤ ᱢᱟᱱᱮ ᱡᱚᱥ ᱛᱮᱡ ᱠᱟᱱᱟ ᱡᱮ ᱢᱮᱱᱛᱮ ᱟᱢ ᱦᱮᱸ ᱮᱠ ᱦᱳᱭ ᱮᱠᱥᱳ ᱟᱥᱤ ᱢᱤᱱᱤᱴ ᱟᱢ ᱟᱨᱠᱤ ᱨᱚᱯᱚᱲ ᱞᱟᱜᱟᱣ ᱢᱮᱭᱟ ᱦᱮᱸ ᱥᱮ
ᱟᱪᱪᱷᱟ ᱟᱪᱪᱷᱟ
ᱟᱫᱚ ᱚᱱᱟᱴᱟᱜ ᱫᱚ ᱦᱳᱭ ᱚᱱᱟ ᱫᱚ ᱠᱤᱱᱛᱩ ᱯᱮᱨᱮᱡ ᱪᱟᱞᱟᱜ ᱜᱮᱭᱟ
ᱟᱪᱪᱷᱟ ᱜᱚᱝᱠᱮ ᱥᱟᱨᱦᱟᱣ ᱟᱭᱢᱟ ᱥᱟᱨᱦᱟᱣ ᱵᱟᱝ ᱵᱟᱲᱟᱭ ᱛᱟᱦᱮᱸᱠᱟᱱᱟ ᱛᱚ
ᱦᱳᱭ ᱦᱳᱭ ᱦᱳᱭ ᱟᱫᱚ ᱦᱟᱸᱜ ᱟᱫᱚ ᱱᱚᱝᱠᱟ ᱫᱚ ᱟᱨ ᱟᱞᱮ ᱟᱛᱩ ᱨᱮᱱ ᱦᱟᱸᱜ ᱤᱧ ᱦᱚ ᱱᱚᱝᱠᱟ ᱫᱚ ᱯᱟᱹᱦᱤᱞ ᱫᱚ ᱵᱟᱹᱧ ᱵᱟᱲᱟᱭ ᱛᱟᱦᱮᱸᱜ ᱡᱮ ᱟᱹᱰᱤ ᱫᱤᱱ ᱠᱷᱚᱡᱜᱮ ᱱᱚᱣᱟ ᱠᱟᱹᱢᱤ ᱦᱚᱨᱟ ᱠᱚᱫᱚ ᱪᱟᱹᱞᱩᱜ ᱠᱟᱱᱟ᱾
ᱚ
ᱟᱫᱚ ᱛᱚ ᱦᱚᱞᱟ ᱢᱟᱫᱷᱮᱨ ᱜᱮ ᱱᱚᱣᱟ ᱩᱱᱠᱩ ᱜᱟᱛᱮ ᱠᱚᱦᱚᱸ ᱠᱚ ᱵᱟᱲᱟᱭ ᱪᱚ ᱠᱮᱫᱤ ᱫᱤᱧᱟ ᱡᱮ ᱱᱚᱝᱠᱟ ᱱᱚᱝᱠᱟ ᱦᱩᱭᱩᱜ ᱠᱟᱱᱟ ᱟᱫᱚ ᱩᱱᱠᱩ ᱫᱚ ᱡᱚᱛᱚ ᱢᱟᱱᱮ ᱚᱱᱠᱟ ᱠᱚᱞᱮᱡᱽ ᱠᱚᱨᱮ ᱠᱚ ᱛᱟᱦᱮᱱᱚᱜᱼᱟ ᱛᱚ᱾
ᱦᱮᱸ ᱤᱱᱟᱹᱛᱮ ᱟᱜᱟᱢ ᱠᱚ ᱵᱟᱲᱟᱭ ᱠᱟᱜᱼᱟ
ᱦᱳᱭ ᱟᱫᱚ ᱠᱚ ᱵᱟᱲᱟᱭ ᱟᱠᱟᱫᱟ ᱟᱫᱚ ᱩᱱᱠᱩ ᱫᱚ ᱚᱸᱰᱮ ᱜᱮ ᱟᱠᱚ ᱠᱚᱞᱮᱡᱽ ᱠᱚᱨᱮᱱ ᱜᱟᱛᱮ ᱠᱚ ᱥᱟᱶ ᱱᱚᱝᱠᱟ ᱟᱭᱢᱟ ᱠᱚ ᱯᱷᱳᱱ ᱟᱠᱟᱫ ᱛᱮ ᱟᱨᱠᱤ ᱠᱚ ᱱᱚᱝᱠᱟ ᱟᱨᱡᱟᱣ ᱫᱚᱠᱚ ᱟᱨᱡᱟᱣ ᱟᱠᱟᱫᱟ ᱛᱚ ᱟᱫᱚ ᱢᱤᱫᱴᱮᱱ ᱜᱟᱛᱮ ᱜᱮ ᱦᱮᱡ ᱞᱮᱱᱟᱭ ᱟᱫᱚᱭ ᱢᱮᱱᱫᱟ ᱱᱚᱝᱠᱟ ᱱᱚᱝᱠᱟ ᱦᱩᱭᱩᱜ ᱠᱟᱱᱟ ᱱᱚᱣᱟ ᱛᱮᱜᱮ ᱟᱭᱢᱟ ᱱᱚᱝᱠᱟ ᱯᱩᱱ ᱦᱟᱡᱟᱨ ᱢᱚᱬᱮ ᱦᱟᱡᱟᱨ ᱯᱮ ᱦᱟᱡᱟᱨ ᱱᱚᱝᱠᱟ ᱟᱨᱡᱟᱣ ᱜᱟᱱᱚᱜ ᱠᱟᱱᱟ ᱟᱫᱚᱭ ᱢᱮᱱᱫᱟ ᱛᱟᱦᱞᱮ ᱱᱚᱣᱟ ᱢᱟᱛᱚ ᱟᱹᱰᱤ ᱵᱷᱟᱹᱜᱤ ᱡᱤᱱᱤᱥ ᱜᱮ ᱡᱮᱦᱮᱛᱩ ᱱᱚᱝᱠᱟ ᱨᱚᱯᱚᱲ ᱠᱟᱛᱮᱮᱫ ᱜᱮ ᱦᱮᱸ ᱟᱨᱡᱟᱣ ᱜᱟᱱᱚᱜ ᱠᱟᱱᱟ
ᱦᱮᱸ
ᱟᱫᱚ ᱚᱝᱠᱟ ᱠᱟᱛᱮᱫ ᱥᱮᱞᱮᱫ ᱦᱩᱭ ᱠᱟᱱᱟ
ᱦᱮᱸ ᱜᱚᱝᱠᱮ ᱟᱫᱚ ᱤᱧ ᱦᱚᱸ ᱚᱱᱠᱟ ᱠᱟᱛᱮᱫ ᱜᱮ ᱦᱟᱸᱜ ᱠᱷᱚᱵᱚᱨ ᱠᱚᱫᱚ ᱧᱟᱢ ᱦᱩᱭᱠᱟᱱᱟ ᱟᱫᱚ ᱟᱨᱡᱟᱣ ᱨᱮᱱᱟᱜ ᱵᱟᱨᱮ ᱛᱮᱫᱚ ᱦᱟᱸᱜ ᱟᱹᱞᱤᱧ ᱦᱚᱸ ᱟᱹᱰᱤ ᱥᱟᱹᱜᱤᱧ ᱨᱮ ᱦᱱᱟᱞᱤᱧᱟ ᱦᱟᱸᱜ ᱟᱫᱚ ᱦᱚᱜ-ᱚᱭ ᱯᱷᱳᱱᱮ ᱯᱷᱨᱮᱱᱰ ᱚᱱᱟ ᱮ ᱠᱷᱟᱹᱞᱤ ᱜᱮᱛᱮ ᱟᱫᱚ ᱚᱱᱟᱜᱤ ᱦᱟᱸᱜ ᱠᱩᱨᱩᱢᱩᱴᱩ ᱦᱩᱭᱩᱜ ᱠᱟᱱᱟ
ᱦᱳᱭ ᱦᱳᱭ ᱟᱫᱚ ᱤᱧ ᱦᱚᱸ ᱚᱱᱟᱛᱮ ᱟᱫᱚ ᱱᱚᱣᱟᱴᱟᱜ ᱜᱮ ᱦᱟᱸᱜ ᱫᱷᱩᱨᱟᱹᱣ ᱦᱩᱭ ᱠᱟᱱᱟ ᱟᱫᱚ ᱩᱱᱠᱩ ᱠᱩ ᱡᱟᱦᱟᱸᱭ ᱜᱟᱛᱮ ᱠᱩ ᱩᱱᱠᱩ ᱦᱚᱸ ᱱᱤᱛᱚᱜ ᱫᱚ ᱚᱱᱟ ᱡᱟᱦᱟᱸᱟᱢ ᱞᱟᱹᱭ ᱠᱮ-ᱟ ᱚᱱᱟ ᱴᱨᱟᱱᱥᱠᱨᱤᱯᱥᱮᱱ ᱚᱱᱟᱜᱮ ᱩᱱᱠᱩ ᱦᱚᱸᱠᱩ ᱱᱤᱛᱚᱜ ᱟᱹᱰᱤ ᱛᱳᱲ ᱡᱷᱳᱲ ᱠᱚ ᱠᱚᱨᱟᱣ ᱫᱟ
ᱦᱮᱸ ᱜᱚᱝᱠᱮ ᱟᱹᱞᱤᱧ ᱫᱚ ᱦᱟᱸᱜ ᱤᱭᱟᱹ ᱴᱨᱟᱱᱥᱠᱨᱤᱯᱥᱚᱱ ᱫᱚᱞᱤᱧ ᱧᱟᱢ ᱟᱠᱟᱜ-ᱟ ᱢᱤᱫ ᱵᱟᱨ ᱫᱟᱦᱟ ᱫᱚ ᱥᱟᱵᱢᱤᱴ ᱦᱳᱭ ᱟᱠᱟᱱᱟ ᱪᱮᱠ ᱦᱚᱸᱠᱚ ᱪᱮᱠ ᱟᱠᱟᱜ-ᱟ ᱟᱫᱚ ᱮᱱᱠᱷᱟᱱ ᱟᱫᱚ ᱢᱮᱱᱠᱷᱟᱱ ᱡᱟᱦᱟ ᱟᱨᱡᱟᱣ ᱚᱱᱟ ᱛᱚ ᱦᱟᱸᱜ ᱵᱟᱝᱜᱮ ᱩᱫᱩᱜᱮᱫ ᱛᱟᱹᱞᱤᱧᱟᱹᱭ ᱵᱮᱝᱠᱤᱝ ᱦᱚᱸ ᱮᱰ ᱵᱟᱝ ᱜᱟᱱᱚᱜ ᱠᱟᱱᱟ
ᱚ ᱦᱳᱭ ᱟᱫᱚ ᱚᱱᱟ ᱫᱚ ᱦᱳᱭᱛᱳ
ᱚᱱᱟ ᱵᱟᱨᱮ ᱛᱮᱜᱮ ᱟᱫᱚᱞᱤᱧ ᱞᱟᱹᱭᱮ-ᱟ ᱯᱟᱞᱮ ᱱᱚᱜᱚᱭ ᱯᱷᱳᱱ ᱮ ᱯᱷᱨᱮᱱ ᱴᱟᱠᱥ ᱚᱱᱟ ᱵᱟᱝ ᱯᱩᱨᱟᱹᱣ ᱦᱩᱭ ᱠᱟᱱᱟ ᱛᱚ ᱟᱫᱚ ᱢᱮᱥᱮᱡᱽ ᱠᱚᱦᱚᱸ ᱧᱟᱢᱚᱜ ᱠᱟᱱ ᱜᱮᱭᱟ ᱡᱮ ᱦᱸᱚᱜ-ᱚᱭ ᱵᱟᱝ ᱱᱚᱣᱟ ᱫᱚ ᱯᱩᱨᱟᱹᱣ ᱛᱟᱯᱮ ᱟᱹᱰᱤ ᱛᱟᱲᱟᱛᱟᱹᱲᱤ ᱧᱚᱜ
ᱦᱳᱭ ᱦᱳᱭ ᱟᱫᱚ ᱦᱩᱭ ᱟᱫᱚ ᱚᱱᱟ ᱡᱟᱹᱥᱛᱤ ᱡᱟᱦᱟᱸ ᱱᱚᱣᱟ ᱠᱚᱨᱮᱱᱟᱜ ᱡᱟᱦᱟᱸ ᱮ ᱟᱹᱨᱤ ᱠᱚ ᱚᱱᱟ ᱠᱚ ᱢᱟ ᱢᱴᱤᱱ ᱠᱚᱨᱮ ᱜᱮᱠᱚ ᱞᱟᱹᱭ ᱵᱟᱲᱟᱭᱮᱫ
ᱦᱳᱭ ᱜᱚᱝᱠᱮ ᱟᱫᱚ ᱚᱱᱟᱜᱮ ᱠᱟᱹᱢᱤ ᱦᱩᱭᱩᱜ ᱠᱟᱱᱟ ᱦᱟᱸᱜ ᱦᱮᱸ ᱡᱮ
ᱟᱫᱚ ᱱᱚᱣᱟ ᱦᱚᱸᱛᱚ ᱟᱵᱚᱣᱟᱜ ᱡᱟᱦᱟᱸ ᱞᱟᱹᱭ ᱫᱟᱠᱩ ᱵᱟᱝᱢᱟ ᱱᱚᱣᱟ ᱦᱚᱛᱚ ᱱᱚᱣᱟ ᱠᱚ ᱠᱟᱹᱢᱤ ᱠᱟᱛᱮᱜ ᱜᱮ ᱟᱵᱚᱣᱟᱜ ᱢᱟᱱᱮ ᱱᱚᱣᱟ ᱡᱟᱦᱟᱸ ᱥᱟᱱᱛᱟᱲᱤ ᱛᱮ ᱟᱨᱠᱤ ᱡᱟᱦᱟᱸ ᱱᱚᱣᱟ ᱮ ᱟᱭ ᱚᱱᱟᱜᱮᱛᱚ ᱚᱱᱟ ᱨᱮᱜᱮᱛᱚ ᱱᱚᱣᱟ ᱠᱟᱹᱢᱤ ᱠᱚᱫᱚᱠᱩ ᱠᱟᱛᱮᱫ ᱫᱚᱠᱚ ᱞᱟᱜᱟᱣ ᱛᱟᱵᱚᱱᱟ ᱦᱮᱸ ᱥᱮ ᱵᱟᱝ
ᱦᱮᱸ ᱦᱮᱸ ᱦᱮᱸ ᱟᱫᱚ ᱜᱚᱢᱠᱮ ᱟᱫᱚ ᱱᱚᱣᱟ ᱵᱟᱨᱮᱛᱮ ᱟᱹᱞᱤᱧ ᱦᱚᱸ ᱢᱤᱫ ᱠᱟᱛᱷᱟ ᱞᱤᱧ ᱞᱟᱹᱭᱟ ᱡᱮ ᱟᱫᱚ ᱦᱚᱜ-ᱚᱭ ᱟᱨᱡᱟᱣ ᱧᱟᱢᱚᱜ ᱠᱟᱱᱟ ᱚᱱᱟ ᱦᱚᱸ ᱢᱟᱨᱟᱝ ᱠᱟᱛᱷᱟ ᱚᱠᱟ ᱞᱮᱠᱟ ᱟᱨ ᱛᱚ ᱱᱚᱜ-ᱚᱭ ᱥᱟᱲᱟᱛᱟᱲᱤ ᱛᱮ ᱮ ᱟᱭ ᱨᱮ ᱠᱟᱹᱢᱤ ᱦᱚᱸ ᱜᱟᱱᱚᱜ-ᱟ ᱱᱚᱣᱟᱦᱚᱛᱚ ᱟᱨᱦᱚᱸ ᱟᱹᱰᱤ ᱢᱟᱨᱟᱝ ᱠᱟᱛᱷᱟ ᱠᱟᱱ ᱜᱮᱭᱟ
ᱦᱳᱭ
ᱟᱫᱚ ᱚᱱᱟ ᱩᱭᱦᱟᱹᱨ ᱠᱟᱛᱮᱫ ᱟᱵᱚ ᱦᱚᱸ ᱱᱚᱣᱟ ᱪᱮᱛᱟᱱ ᱨᱮ ᱠᱟᱹᱢᱤ ᱫᱚ ᱱᱟᱯᱟᱭ ᱠᱟᱱ ᱜᱮᱭᱟ
ᱦᱳᱭ ᱦᱳᱭ ᱦᱳᱭ ᱟᱫᱚ ᱮᱱᱛᱮ ᱨᱮᱦᱚᱸ ᱡᱚᱛᱚ ᱦᱚᱲ ᱠᱚ ᱱᱚᱣᱟ ᱰᱚᱜᱚᱨ ᱟᱨᱠᱤ ᱵᱟᱝᱠᱚ ᱡᱚᱛᱚ ᱦᱚᱲ ᱴᱷᱮ ᱵᱟᱝ ᱥᱮᱴᱮᱨ ᱫᱟᱲᱮᱭᱟᱜ ᱠᱟᱱᱟ ᱟᱨᱠᱤ ᱚᱱᱟᱜᱮ
ᱦᱳᱭ
ᱡᱚᱛᱚ ᱦᱚᱲ ᱵᱟᱠᱚ ᱵᱟᱲᱟᱭ ᱫᱟᱲᱮᱭᱟᱜ ᱠᱟᱱᱟ ᱡᱮ ᱱᱚᱠᱟᱱ ᱠᱟᱹᱢᱤ ᱦᱚᱨᱟ ᱠᱚ ᱪᱟᱞᱟᱜ ᱠᱟᱱᱟ ᱢᱮᱱᱛᱮ
ᱦᱮᱸ ᱟᱫᱚ ᱠᱟᱛᱷᱟ ᱠᱟᱱ ᱜᱮᱭᱟ ᱟᱫᱚ ᱡᱷᱚᱛᱚ ᱦᱚᱲ ᱵᱟᱝᱠᱚ ᱵᱟᱲᱟᱭ ᱫᱟᱲᱮᱜ ᱠᱟᱱ ᱜᱮᱭᱟ ᱴᱷᱤᱠ ᱜᱮᱭᱟ ᱟᱨ ᱡᱚᱛᱚ ᱦᱚᱲᱟᱜ ᱢᱚᱱ ᱛᱚ ᱵᱟᱝ ᱥᱚᱢᱟᱱ ᱜᱮᱛᱟ ᱵᱚᱱᱟ ᱚᱠᱚᱭ ᱠᱚᱫᱚ ᱵᱟᱲᱟᱭ ᱠᱟᱛᱮᱜ ᱦᱚᱸ ᱵᱟᱝᱠᱚ ᱞᱟᱹᱠᱛᱤᱭᱟᱜ ᱵᱟᱝᱠᱚ ᱢᱚᱱᱮᱭᱟᱜ ᱠᱟᱱᱟ
ᱦᱩᱸ ᱟᱨ ᱡᱷᱚᱛᱚ ᱦᱚᱲ ᱢᱟ ᱩᱱᱟᱹᱜ ᱦᱚᱸ ᱵᱟᱝᱠᱚ ᱫᱩᱞᱟᱹᱲᱟᱜ ᱜᱮᱭᱟ ᱟᱵᱚᱣᱟᱜ ᱯᱟᱹᱨᱥᱤ
ᱦᱮᱸ ᱦᱮᱸ ᱠᱟᱛᱷᱟ ᱠᱟᱱ ᱜᱮᱭᱟ ᱛᱚ ᱡᱷᱚᱛᱚ ᱦᱚᱲ ᱛᱚ ᱵᱟᱝᱠᱚ ᱫᱩᱞᱟᱹᱲᱟᱜ ᱜᱮᱭᱟ ᱩᱱᱟᱹᱜ ᱯᱟᱹᱨᱥᱤ ᱟᱵᱚᱣᱟᱜ ᱯᱟᱹᱨᱥᱤ ᱫᱚ
ᱦᱳᱭ ᱟᱫᱚ ᱛᱟᱦᱞᱮ ᱟᱫᱚ ᱛᱮᱦᱤᱧ ᱫᱚ ᱛᱟᱦᱞᱮ ᱚᱱᱠᱟ ᱫᱚ ᱦᱟᱸᱜ ᱢᱟᱱᱮ ᱪᱮᱫ ᱠᱚ ᱪᱤᱠᱟᱹᱭ ᱦᱩᱭᱩᱜ ᱜᱮᱭᱟ
ᱟᱫᱚ ᱜᱚᱢᱠᱮ ᱛᱮᱦᱮᱧ ᱫᱚ ᱦᱚᱜ-ᱚᱭ ᱟᱫᱚ ᱵᱚᱨᱥᱟ ᱫᱤᱱ ᱛᱚ ᱦᱳᱲᱳ ᱠᱚ ᱠᱟᱹᱴᱤᱡ ᱚᱝᱠᱟ ᱨᱚᱦᱚᱭᱚᱜ ᱢᱮᱱ ᱦᱳᱭᱳᱜ ᱠᱟᱱᱟ
ᱚ
ᱟᱫᱚ ᱚᱲᱟᱜ ᱦᱚᱲ ᱠᱚᱫᱚ ᱠᱚ ᱢᱟᱲᱟᱝ ᱧᱚᱜ ᱟᱠᱟᱱᱟ ᱟᱫᱚ ᱪᱟᱞᱟᱜ ᱦᱩᱭᱩᱜ-ᱟ ᱦᱟᱸᱜ
ᱦᱳᱭ ᱦᱳᱭ ᱦᱳᱭ ᱦᱮᱸ ᱟᱫᱚ ᱱᱚᱣᱟ ᱦᱚᱸᱛᱚ ᱱᱚᱣᱟᱴᱟᱜ ᱠᱟᱹᱢᱤ ᱦᱚᱸ ᱛᱷᱚᱲᱟ ᱵᱟᱝ ᱯᱩᱨᱟᱹᱣ ᱠᱟᱜ ᱠᱷᱟᱱ ᱢᱮᱥᱮᱡᱽ ᱠᱩᱠᱩ ᱢᱮᱥᱮᱡᱽ ᱠᱩᱠᱩ ᱠᱩᱞ ᱟᱠᱟᱫᱟ ᱦᱮᱸᱥᱮ
ᱦᱳᱭ ᱜᱚᱝᱠᱮ
ᱢᱮᱱ ᱫᱟᱠᱚ ᱥᱮ ᱪᱮᱫ ᱵᱟᱝᱢᱟ ᱱᱚᱣᱟ ᱫᱚ ᱯᱮ ᱢᱟᱦᱟ ᱛᱮ ᱯᱩᱨᱟᱹᱣ ᱞᱮᱠᱷᱟᱱ ᱜᱮ ᱱᱟᱯᱟᱭ ᱡᱟᱦᱱᱟᱜ ᱮᱸᱴᱠᱮᱴᱚᱬᱮ ᱵᱟᱝ ᱛᱮᱭᱟᱨᱚᱜᱼᱟ ᱥᱮ ᱟᱯᱮ ᱟᱨᱡᱟᱣ ᱦᱚᱸ ᱵᱷᱟᱹᱜᱤ ᱞᱮᱠᱟ ᱥᱤᱨᱡᱟᱹᱜᱼᱟ
ᱦᱳᱭ ᱜᱚᱝᱠᱮ ᱟᱫᱚ ᱚᱱᱟᱛᱮ ᱱᱚᱣᱟ ᱦᱚᱸ ᱱᱚᱣᱟ ᱦᱚᱸᱛᱚ ᱢᱤᱫ ᱠᱟᱹᱢᱤ ᱠᱟᱱ ᱜᱮᱭᱟ ᱤᱱᱟᱹᱛᱮ ᱱᱚᱣᱟ ᱦᱚᱸ ᱠᱟᱹᱤᱡ ᱠᱟᱹᱴᱤᱡ ᱫᱷᱩᱨᱟᱹᱣ ᱦᱩᱭ ᱟᱠᱟᱱᱟ
ᱦᱳᱭ
ᱟᱫᱚ ᱜᱚᱢᱠᱮ ᱛᱟᱦᱚᱞᱮ ᱟᱢᱫᱚ ᱛᱤᱥ ᱠᱚᱛᱮᱢ ᱥᱮᱞᱮᱫᱼᱟ ᱮᱱᱛᱮ ᱱᱚᱣ ᱨᱮ
ᱟ ᱮ ᱥᱮᱞᱮᱫ ᱫᱚ ᱤᱧ ᱫᱚ ᱧᱩᱛᱩᱢ ᱠᱚᱫᱚᱧ ᱨᱮᱡᱤᱥᱴᱟᱨ ᱟᱠᱟᱫ ᱛᱟᱦᱮᱸᱱᱟ ᱢᱚᱴᱟᱢᱩᱴᱤ ᱯᱮ ᱯᱩᱱ ᱫᱤᱱ ᱞᱟᱦᱟ ᱜᱮ ᱟᱫᱚ ᱟᱫᱚ ᱨᱚᱯᱚᱲ ᱫᱚᱦᱟᱸᱜ ᱤᱧ ᱮᱛᱚᱦᱚᱵ ᱟᱠᱟᱫᱟ ᱦᱚᱞᱟ ᱠᱷᱚᱱ ᱾
ᱟᱪᱪᱷᱟ ᱟᱪᱪᱷᱟ ᱟᱫᱚ ᱜᱚᱝᱠᱮᱤᱭᱟᱹ ᱛᱟᱦᱚᱞᱮ ᱴᱠᱥ ᱫᱚ ᱟᱯᱟᱛ ᱛᱚ ᱱᱤᱭᱟᱹ ᱦᱟᱹᱵᱤᱡ ᱫᱚ ᱟᱹᱵᱤᱱ ᱫᱚ ᱢᱟᱱᱮ ᱡᱟᱹᱥᱛᱤ ᱵᱷᱟᱜᱽ ᱜᱮ ᱛᱟᱦᱚᱞᱮ ᱯᱮᱨᱮᱡ ᱟᱠᱟᱱᱟ
ᱦᱳᱭ ᱯᱮᱨᱮᱡ ᱟᱠᱟᱱᱟ ᱡᱟᱹᱥᱛᱤ ᱵᱷᱟᱜᱽ ᱜᱮ ᱟᱫᱚ ᱦᱟᱸᱜ ᱢᱟᱱᱮ ᱢᱟᱱᱮ ᱪᱮᱫᱞᱠᱟ ᱠᱟᱛᱮᱜ ᱱᱚᱣᱟ ᱫᱚ ᱛᱟᱭᱱᱚᱢ ᱧᱚᱜ ᱦᱩᱭᱱᱟ ᱟᱫᱚ ᱡᱟᱦᱟᱸᱭ ᱥᱟ ᱢᱟᱱᱮ ᱱᱚᱣᱟ ᱨᱮ ᱤᱭᱟᱹᱣ ᱟᱠᱟᱫᱤᱧᱟ ᱢᱟᱱᱮ ᱩᱱᱠᱩ ᱡᱟᱦᱟᱸᱭ ᱱᱚᱣᱟ ᱰᱚᱠᱚᱨᱴᱟᱜ ᱠᱚ ᱮᱢ ᱟᱠᱟᱫᱤᱧᱟ ᱥᱮ ᱱᱚᱣᱟ ᱯᱩᱨᱟᱹ ᱠᱚ ᱠᱚᱨᱟᱣ ᱦᱚᱪᱚ ᱟᱠᱟᱫᱤᱧᱟ ᱨᱮᱡᱤᱥᱴᱟᱨ ᱟᱫᱚ ᱩᱱᱠᱩ ᱠᱚᱜᱮ ᱠᱚ ᱢᱤᱛᱟᱹᱧ ᱠᱟᱱᱟ ᱛᱟᱦᱚᱞᱮ ᱨᱚᱯᱚᱲ ᱟᱵᱚᱱ ᱨᱚᱯᱚᱲᱟᱵᱚᱱ ᱟᱫᱚ ᱛᱟᱦᱚᱞᱮ ᱟᱫᱚ ᱚᱱᱠᱟᱜᱮ ᱥᱚᱢᱚᱭ ᱜᱮ ᱵᱟᱝ ᱧᱟᱢᱚᱜ ᱜᱮᱭᱟ ᱪᱟᱨ ᱡᱤᱧ ᱦᱚᱸ
ᱦᱮᱸ ᱛᱚ ᱜᱚᱝᱠᱮ ᱟᱫᱚ ᱚᱲᱟᱜ ᱠᱟᱹᱢᱤ ᱠᱚᱦᱚᱸ ᱢᱮᱱᱟᱜ ᱜᱮᱭᱟ ᱛᱚ
ᱦᱮᱸ ᱟᱫᱚ ᱡᱚᱠᱷᱚᱱ ᱡᱟᱦᱟᱸᱭ ᱥᱩᱢᱚᱭᱚᱜ ᱠᱟᱱᱟ ᱛᱚᱠᱷᱚᱱ ᱦᱚᱳᱭᱛᱳ ᱩᱱᱤ ᱵᱟᱭ ᱥᱚᱢᱚᱭᱚᱜ ᱠᱟᱱᱟ
ᱦᱮᱸ ᱜᱚᱝᱠᱮ
ᱟᱫᱚ ᱚᱱᱠᱟ ᱠᱟᱛᱮᱜ ᱟᱫᱚ ᱦᱟᱸᱜ ᱱᱚᱣᱟ ᱫᱚ ᱦᱟᱸᱜ ᱛᱟᱭᱱᱚᱢ ᱨᱮᱜᱮ ᱛᱟᱦᱮᱸᱭ ᱠᱟᱱᱟ ᱟᱫᱚ ᱦᱚᱞᱟ ᱠᱷᱚᱱ ᱫᱚ ᱦᱟᱸᱜ ᱟᱫᱚ ᱱᱚᱝᱠᱟ ᱡᱟᱹᱥᱛᱤ ᱜᱮ ᱢᱮᱱ ᱦᱩᱭᱩᱜ ᱠᱟᱱᱟ ᱱᱚᱣᱟ ᱦᱚᱸ ᱛᱟᱦᱚᱞᱮ ᱯᱩᱨᱟᱹᱣ ᱠᱟᱜ ᱦᱩᱭᱩᱜᱼᱟ ᱡᱟᱦᱟᱸ ᱞᱮᱠᱟ ᱜᱮ
ᱦᱮᱸ ᱟᱫᱚ ᱜᱚᱝᱠᱮ ᱛᱟᱦᱚᱞᱮ ᱚᱱᱠᱟ ᱞᱮᱠᱟᱛᱮ ᱛᱟᱦᱚᱞᱮ ᱟᱫᱚᱵᱮᱱ ᱫᱷᱩᱨᱟᱹᱣ ᱟᱠᱟᱱᱟ
ᱦᱳᱭ ᱟᱫᱚ ᱛᱮᱤᱦᱤᱧ ᱫᱚ ᱢᱚᱱᱮ ᱦᱩᱭᱩᱜ ᱠᱟᱱᱟ ᱟᱨ ᱟᱨ ᱠᱤᱪᱷᱩ ᱫᱚ ᱵᱷᱟᱜᱤ ᱜᱮ ᱟᱨ ᱟᱨ ᱢᱚᱴᱟ ᱢᱩᱴᱤ ᱟᱨ ᱵᱟᱨ ᱜᱷᱚᱱᱴᱟ ᱜᱟᱱ ᱫᱚ ᱨᱚᱯᱚᱲ ᱞᱮᱱᱠᱷᱟᱱ ᱵᱷᱟᱹᱞᱤᱜ ᱜᱮᱭᱟ ᱟᱨ ᱢᱟᱱᱮ ᱤᱱᱟᱹᱜ ᱜᱟᱱ ᱜᱮ ᱟᱨᱠᱤ ᱤᱱᱟᱹᱜ ᱜᱟᱱ ᱛᱤᱱᱟᱹᱜ ᱞᱟᱦᱟ ᱩᱱᱟᱹᱜ ᱜᱮ ᱵᱷᱟᱹᱜᱤᱼᱟ
ᱦᱮᱸ ᱦᱮᱸ ᱟᱫᱚ ᱯᱩᱨᱟᱹᱣ ᱠᱟᱜ ᱠᱷᱟᱱ ᱜᱮ ᱱᱟᱯᱟᱭᱚᱜ
ᱦᱳᱭ ᱚᱱᱟ ᱨᱮᱱᱟᱜ ᱩᱭᱦᱟᱹᱨ ᱦᱚᱸ ᱵᱟᱝ ᱛᱟᱦᱮᱱᱟ ᱟᱨ ᱵᱟᱠᱷᱟᱱ ᱫᱚ ᱱᱚᱝᱠᱟ
ᱮᱱᱠᱷᱟᱱ ᱚᱱᱟ ᱨᱮᱱᱟᱜ ᱢᱤᱫᱴᱟᱝ ᱩᱭᱦᱟᱹᱨ ᱛᱤᱱ ᱨᱮ ᱯᱩᱨᱟᱹᱜᱼᱟ ᱛᱤᱱ ᱨᱮ ᱪᱤᱠᱟᱹ
ᱦᱳᱭ ᱦᱳᱭ ᱱᱚᱝᱠᱟ ᱪᱟᱥ ᱠᱟᱹᱢᱤ ᱠᱚᱢ ᱥᱮᱱ ᱠᱚᱜ ᱨᱮᱦᱚᱸ ᱚᱸᱰᱮ ᱡᱟᱢ ᱫᱷᱩᱨᱟᱹᱣ ᱟᱠᱟᱱᱟ ᱠᱟᱱᱟ ᱪᱟᱥ ᱠᱟᱹᱢᱤ ᱮᱱᱛᱮ ᱨᱮᱦᱚᱢ ᱫᱤᱥᱟᱹᱭᱮᱫᱟ ᱟᱨ ᱱᱤᱱᱟᱹᱜ ᱜᱟᱱᱤᱧ ᱠᱚᱨᱟᱣ ᱠᱟᱜ ᱠᱷᱟᱱᱡ ᱜᱮ ᱦᱩᱭᱩᱜ ᱛᱤᱧᱟᱹ
ᱦᱮᱸ ᱜᱚᱝᱠᱮ ᱢᱚᱱᱮ ᱠᱚᱫᱚ ᱠᱟᱹᱴᱤᱡ ᱯᱩᱥᱯᱩᱥᱚᱜ ᱜᱮᱭᱟ ᱡᱮ ᱱᱩᱱᱟᱹᱜ ᱜᱟᱱᱤᱧ ᱯᱩᱨᱟᱹᱣ ᱠᱟᱜ ᱠᱷᱟᱱ ᱜᱮ ᱛᱟᱦᱚᱞᱮ ᱢᱩᱪᱟᱹᱫ ᱠᱚᱜᱼᱟ ᱚᱱᱟ ᱡᱤᱱᱤᱥᱴᱟᱜ ᱫᱚ
ᱟᱫᱚ ᱡᱮᱼᱼ ᱢᱟ ᱛᱚᱵᱮ
ᱟᱫᱚ ᱜᱚᱝᱠᱮ ᱛᱟᱦᱚᱞᱮ ᱛᱟᱦᱚᱞᱮ ᱛᱮᱦᱤᱧ ᱫᱚᱵᱤᱱ ᱢᱚᱱᱮ ᱟᱠᱟᱟᱜᱼᱟ ᱡᱮ ᱠᱟᱹᱢᱤ ᱜᱮᱭᱟᱵᱮᱱ
ᱦᱳᱭ ᱛᱮᱤᱦᱤᱧ ᱫᱚ ᱢᱚᱱᱮ ᱦᱩᱭ ᱠᱟᱱᱟ ᱛᱚ ᱠᱟᱹᱢᱤ ᱦᱩᱭᱩᱜ ᱜᱮᱭᱟ ᱟᱫᱚ ᱱᱚᱝᱠᱟ ᱦᱚᱸ ᱞᱟᱹᱭ ᱫᱚᱠᱚ ᱞᱟᱹᱭ ᱠᱟᱜᱼᱟ ᱡᱮ ᱱᱚᱝᱠᱟ ᱚᱱᱮ ᱢᱤᱫ ᱫᱷᱟᱣ ᱫᱚ ᱦᱟᱸᱜ ᱠᱷᱮᱛ ᱥᱮᱡ ᱫᱚ ᱥᱮᱱ ᱫᱚ ᱦᱩᱭᱩᱜ ᱜᱮᱭᱟ ᱟᱫᱚ ᱟᱫᱚ ᱛᱤᱨᱮᱦᱟᱸ ᱟᱫᱚ ᱚᱱᱟᱠᱤᱱ ᱛᱚᱞᱟ ᱠᱚ ᱛᱩ ᱮ ᱛᱟᱞᱮᱭᱟ ᱟᱫᱚ ᱚᱱᱟ ᱟᱫᱚ ᱛᱚᱞᱟ ᱚᱱᱟ ᱚᱱᱟᱜᱮ ᱛᱩᱫ ᱠᱟᱛᱮᱜ ᱠᱚ ᱞᱟᱹᱭ ᱠᱮᱫᱟ ᱡᱮ ᱛᱟᱦᱞᱮ ᱱᱚᱣᱟ ᱛᱚᱞᱟ ᱛᱩᱫ ᱞᱮᱠᱷᱟᱱ ᱞᱮ ᱱᱚᱣᱟ ᱦᱟᱸ ᱛᱟᱦᱚᱞᱮ ᱱᱚᱣᱟᱴᱟᱜ ᱮᱴᱟᱜ ᱡᱟᱦᱟᱸ ᱠᱷᱮᱛ ᱞᱚᱥᱚᱫ ᱦᱩ ᱟᱠᱟᱱᱟ ᱚᱸᱰᱮ ᱦᱟᱸ ᱤᱫᱤ ᱦᱚᱴᱚ ᱠᱟᱜ ᱦᱩᱭᱩᱜᱼᱟ
ᱚ ᱟᱫᱚ ᱜᱚᱝᱠᱮ ᱚᱲᱟᱜ ᱦᱚᱲ ᱫᱚ ᱛᱚᱞᱟ ᱠᱚ ᱛᱳᱫᱮᱜᱼᱟ ᱦᱟᱸᱜ ᱛᱳᱫ ᱥᱟᱨᱟᱣ ᱞᱮᱝᱠᱷᱟᱱ ᱟᱫᱚ ᱟᱹᱵᱤᱱ ᱠᱚ ᱦᱚᱦᱚᱭᱟᱵᱤᱱᱟ
ᱦᱳᱭ ᱦᱳᱭ ᱦᱳᱭ ᱟᱫᱚ ᱚᱱᱟ ᱫᱚ ᱫᱤᱨᱤ ᱜᱮ ᱱᱤᱛᱚᱜ ᱢᱚᱴᱟᱢᱩᱴᱤ ᱳᱭ ᱮᱠ ᱵᱟᱡᱟᱜ ᱥᱮᱜ ᱥᱮᱱᱚᱜ ᱜᱮ
ᱚ ᱟᱫᱚ ᱜᱚᱝᱠᱮ ᱮᱠ ᱵᱟᱡᱟᱜ ᱥᱮᱱ ᱠᱟᱛᱮᱱ ᱟᱫᱚ ᱩᱱᱟᱹᱜ ᱰᱷᱮᱨ ᱫᱚ ᱨᱚᱦᱚᱭ ᱵᱟᱝ ᱜᱟᱱᱚᱜ ᱫᱚ
ᱦᱳᱭ ᱟᱫᱚ ᱛᱤᱦᱤᱧ ᱫᱚ ᱢᱟᱱᱮ ᱢᱤᱜ ᱵᱮᱞᱟ ᱫᱚᱠᱚ ᱚᱱᱠᱟ ᱜᱮᱠᱚ ᱞᱟᱹᱭ ᱠᱮᱫᱟ ᱢᱤᱜ ᱵᱮᱞᱟ ᱫᱚ ᱚᱨ ᱛᱚᱞᱟ ᱠᱚ ᱛᱩᱰ ᱦᱩᱭᱩᱜᱼᱟ ᱟᱨ ᱢᱤᱜ ᱵᱮᱞᱟ ᱫᱚ ᱱᱚᱠᱟᱭ ᱦᱤᱭᱩᱜᱼᱟ ᱢᱟᱱᱮ ᱱᱤᱛᱚᱜ ᱵᱟᱨᱚ ᱵᱟᱡᱮ ᱫᱷᱟᱹᱵᱤᱡ ᱫᱚ ᱛᱚᱞᱟ ᱠᱚᱠᱚ ᱛᱩᱫᱟ ᱟᱨ ᱤᱱᱟᱹ ᱛᱟᱭᱱᱚᱢ ᱫᱚᱠᱚ ᱨᱚᱦᱚᱭᱟ ᱦᱟᱸᱜ
ᱟᱪᱪᱷᱟ ᱜᱚᱝᱠᱮ ᱢᱤᱫ ᱠᱟᱛᱷᱟ ᱞᱤᱧ ᱠᱩᱞᱤ ᱵᱤᱱᱟ
ᱦᱳᱭ
ᱜᱚᱝᱠᱮ ᱱᱚᱜᱼᱚᱭ ᱡᱮ ᱟᱵᱚ ᱪᱟᱥ ᱠᱟᱹᱢᱤ ᱵᱚᱱ ᱯᱩᱨᱟᱹᱣ ᱞᱮᱠᱷᱟᱱ
ᱦᱮᱸ
ᱦᱚᱸᱜ ᱱᱤᱭᱟᱹ ᱡᱟᱦᱟᱸ ᱦᱳᱲᱳ ᱨᱚᱦᱚᱭ ᱠᱟᱹᱢᱤ
ᱦᱩᱸ
ᱟᱫᱚ ᱟᱞᱮᱥᱮᱫ ᱫᱚ ᱦᱟᱸᱜ ᱪᱟᱥ ᱠᱟᱹᱢᱤ ᱯᱩᱨᱟᱹᱣ ᱠᱟᱛᱮᱫ ᱪᱟᱥ ᱨᱟᱠᱟᱵ ᱞᱮᱭ ᱠᱟᱛᱮᱫ ᱟᱫᱚ ᱦᱟᱸᱜ ᱡᱮᱞ ᱠᱚ ᱡᱚᱢᱟ
ᱦᱳᱭ ᱦᱳᱭ
ᱜᱚᱝᱠᱮ ᱱᱚᱣᱟ ᱡᱤᱱᱤᱥ ᱫᱚ ᱛᱟᱦᱚᱞᱮ ᱟᱯᱮ ᱥᱮᱫ ᱢᱮᱱᱟᱜ ᱟᱥᱮ ᱵᱟᱝ
ᱦᱳᱭ ᱢᱮᱱᱟᱜ ᱫᱚ ᱢᱮᱱᱟᱜ ᱟᱠᱟᱫ ᱜᱮᱭᱟ ᱟᱫᱚ ᱟᱫᱚ ᱱᱚᱣᱟ ᱪᱮᱛᱟᱱ ᱨᱮ ᱡᱟᱦᱟᱱᱟᱜ ᱚᱱᱠᱟᱱᱟᱜ ᱢᱮᱱᱟᱜ ᱟᱥᱮ ᱵᱟᱝ ᱡᱮ ᱱᱚᱣᱟ ᱫᱚ ᱞᱟᱹᱠᱛᱤᱭᱟᱱᱟᱜ ᱠᱟᱱ ᱜᱮᱭᱟ ᱥᱮ ᱱᱚᱠᱟ ᱡᱟᱦᱟᱸᱭ ᱮᱢᱱᱤ ᱜᱮᱠᱚ ᱡᱚᱢᱟ ᱚᱱᱟ ᱫᱚ ᱦᱟᱸᱜ ᱵᱟᱲᱟᱭ ᱵᱟᱹᱱᱩᱜ ᱠᱤᱱᱛᱩ ᱟᱞᱮ ᱥᱮᱫ ᱦᱚᱸ ᱱᱚᱠᱟ ᱪᱟᱥ ᱠᱚ ᱯᱩᱨᱟᱹᱣ ᱞᱮᱱᱠᱟᱱᱡ ᱥᱮ ᱯᱩᱭᱞᱩ ᱡᱚᱠᱷᱚᱱ ᱠᱷᱚᱱ ᱤᱨᱚᱜ ᱠᱚ ᱮᱛᱚᱦᱚᱵ ᱦᱩᱭᱩᱜᱼᱟ ᱟ ᱟᱨ ᱤᱨ ᱥᱟᱢᱴᱟᱣ ᱦᱩᱭᱩᱜᱼᱟ ᱚᱱᱟ ᱢᱟᱱᱮ ᱢᱤᱫᱴᱮᱱ ᱢᱤᱫᱴᱮᱱ ᱟᱨᱠᱤ ᱡᱟᱦᱟᱸ ᱠᱚ ᱠᱟᱹᱢᱤ ᱮᱛᱚᱦᱚᱵ ᱟᱨ ᱯᱩᱨᱟᱹᱣ ᱨᱮᱫᱚ ᱱᱚᱠᱟ ᱛᱷᱚᱲᱟ ᱵᱷᱟᱞᱤ ᱵᱚᱱᱫᱚ ᱚᱲᱟᱜ ᱠᱚᱨᱮᱜ ᱦᱳᱭᱳᱜ ᱜᱮᱭᱟ ᱡᱤᱞ ᱫᱟᱠᱟ ᱡᱚᱢ ᱠᱚ
ᱦᱮᱸ ᱛᱚ ᱜᱚᱝᱠᱮ ᱟᱫᱚ ᱟᱹᱞᱤᱧ ᱦᱚᱸᱛᱚ ᱵᱟᱹᱞᱤᱧ ᱵᱟᱲᱟᱭᱟ ᱟᱫᱚᱞᱤᱧ ᱞᱮᱭᱮᱜᱼᱟ ᱯᱟᱞᱮ ᱟᱵᱤᱱᱟᱜ ᱵᱟᱲᱟᱭ ᱛᱮ ᱢᱮᱱᱟᱜ ᱛᱟᱦᱚᱞᱮ ᱵᱟᱨᱜᱟᱱ ᱵᱤᱱ ᱞᱟᱹᱭ ᱠᱤᱞᱤᱧᱟ
ᱦᱳᱭ ᱵᱟᱝ ᱵᱟᱝ ᱟᱫᱚ ᱟᱹᱞᱤᱧ ᱦᱚᱸ ᱚᱝᱠᱟ ᱫᱚ ᱦᱟᱸᱜ ᱩᱱᱟᱹᱜ ᱫᱚ ᱵᱟᱲᱟᱭ ᱫᱚ ᱵᱟᱹᱱᱩᱜ ᱠᱟᱫᱟ ᱵᱷᱟᱜᱤ ᱴᱷᱤᱠ ᱫᱚ
ᱟᱪᱪᱷᱟ ᱟᱪᱪᱷᱟ ᱟᱫᱚ ᱛᱟᱦᱚᱞᱮ ᱟᱯᱮᱥᱮᱫ ᱦᱚᱸ ᱚᱝᱠᱟ ᱫᱚ ᱢᱮᱱᱟᱜ ᱜᱮᱭᱟ
ᱦᱳᱭ ᱟᱞᱮ ᱥᱮᱫ ᱦᱚᱸ ᱢᱮᱱᱟᱜ ᱜᱮᱭᱟ
ᱟᱪᱪᱷᱟ
ᱟᱫᱚ ᱟᱯᱮ ᱥᱮᱫ ᱫᱚ ᱟᱨ ᱚᱱᱟ ᱵᱟᱫ ᱛᱮᱦᱚᱸ ᱢᱟᱱᱮ ᱱᱚᱣᱟ ᱡᱟᱦᱟᱸ ᱪᱟᱥ ᱠᱟᱹᱢᱤ ᱤᱫᱤ ᱠᱟᱛᱮᱜ ᱫᱚ ᱱᱚᱠᱟ ᱪᱤᱫ ᱪᱤᱫ ᱵᱚᱸᱜᱟ ᱵᱩᱨᱩ ᱠᱚ ᱦᱩᱭᱩᱜ ᱜᱮᱭᱟ ᱟᱢᱮᱢ ᱵᱟᱲᱟᱭᱟ ᱢᱮᱱᱛᱮ ᱱᱚᱣᱟ ᱠᱚ ᱪᱟᱥ ᱵᱟᱥ ᱤᱫᱤ ᱠᱟᱛᱮᱜ
ᱜᱚᱝᱠᱮ ᱦᱚᱜᱼᱚᱭ ᱟᱫᱚ ᱮᱨᱚᱜ ᱥᱤᱢ ᱤᱨᱚᱜ ᱥᱤᱢ ᱠᱚ ᱦᱳᱭᱳᱜ ᱜᱮᱭᱟ
ᱚ ᱟᱫᱚ ᱚᱱᱟ ᱤᱨᱚᱜ ᱥᱤᱢ ᱠᱚᱫᱚᱯᱮ ᱦᱩᱭᱩᱜ ᱜᱮᱭᱟ
ᱦᱮᱸ ᱜᱚᱝᱠᱮ ᱦᱳᱭᱳᱜ ᱜᱮᱭᱟ
ᱟᱯᱮ ᱥᱮᱫ ᱫᱚ ᱠᱷᱟᱹᱞᱤ ᱱᱚᱣᱟ ᱮᱨᱚᱜ
ᱫᱚ ᱟᱫᱚ ᱱᱟᱦᱟᱜ ᱫᱚ ᱥᱮᱪᱮᱫᱚᱜ ᱠᱟᱱ ᱛᱮᱠᱚ ᱯᱟᱹᱴᱷᱩᱣᱟᱹ ᱠᱚ ᱟᱫᱚ ᱚᱱᱟ ᱠᱚᱠᱚ ᱢᱟᱱᱮ ᱵᱷᱟᱜᱮ ᱞᱮᱠᱟ ᱦᱳᱭᱳᱜ ᱠᱟᱱ ᱵᱟᱝᱠᱷᱟᱱ ᱞᱟᱦᱟ ᱫᱚ ᱚᱱᱠᱟ ᱫᱚ ᱵᱟᱝ ᱦᱩᱭ ᱠᱚᱜ ᱜᱮᱭᱟ ᱟᱞᱮᱥᱮᱫ ᱫᱚ
ᱟᱫᱚ ᱜᱚᱝᱠᱮ